ᱡᱚᱦᱟᱨ ᱜᱮ
ᱠᱤᱫᱩᱵ ᱵᱟᱲᱟ ᱦᱩᱭᱱᱟ ᱥᱮ ᱟᱣᱨᱤᱟᱜ-ᱟ?
ᱦᱟᱸ ᱠᱤᱫᱩᱵ ᱫᱚ ᱟᱹᱨᱤᱭᱟᱜ-ᱟ, ᱠᱤᱫᱩᱜ ᱱᱟᱢ ᱥᱮ ᱱᱟᱢ ᱫᱚ?
ᱦᱮᱸ ᱠᱤᱫᱩᱵ ᱵᱟᱲᱟ ᱦᱩᱭ ᱜᱚᱫ ᱠᱱᱟ ᱱᱤᱛᱚᱜ ᱜᱮ
ᱚ
ᱦᱳᱭ ᱦᱳᱭ ᱦᱳᱭ ᱢᱟᱱᱮ ᱮᱱᱟᱝ ᱠᱟᱹᱡ ᱠᱟᱹᱢᱤ ᱵᱟᱲᱟ ᱦᱩᱭᱱᱟ ᱛᱚ ᱟᱫᱚ ᱠᱟᱹᱡ ᱫᱟᱠᱟ ᱨᱮᱜᱮᱡ ᱠᱟᱛᱷᱟᱜ ᱜᱮᱭᱟ ᱟᱫᱚ ᱟᱯᱮ ᱥᱮᱫ
ᱚ ᱦᱮᱸ ᱟᱫᱚ ᱡᱚᱢ ᱛᱚ ᱦᱩᱭᱩᱜ ᱜᱮᱭᱟ ᱡᱚᱢ ᱛᱚ ᱦᱩᱭᱩᱜ ᱜᱮᱭᱟ ᱱᱤᱛ ᱵᱟᱝ ᱨᱮᱦᱚᱸ ᱢᱤᱫ ᱜᱷᱟᱹᱲᱤᱡ ᱯᱚᱨᱮ ᱨᱮᱦᱚᱸ ᱦᱮᱸ ᱵᱟᱝ ᱥᱮ
ᱦᱳᱭ ᱦᱳᱭ ᱟᱨ ᱤᱥᱤᱱ ᱡᱩᱛ ᱠᱟᱱᱟ ᱛᱚ ᱟᱨ ᱨᱮᱸᱜᱮᱡ ᱦᱚᱸ ᱨᱮᱸᱜᱮᱡ ᱦᱟᱯ ᱦᱟᱯᱮ ᱞᱟᱹᱭᱤᱧ ᱦᱟᱯᱮ ᱡᱚᱢ ᱠᱟᱜ ᱜᱮ ᱦᱩᱭᱩᱜ-ᱟ ᱮᱠᱫᱚᱢ ᱟᱨ ᱪᱮᱫ ᱮᱢ ᱛᱟᱸᱜᱤᱭᱟ
ᱦᱮ ᱛᱚ ᱪᱮᱫ ᱛᱮᱫᱚᱢ ᱠᱟᱢᱤ ᱠᱟᱱ ᱛᱟᱦᱮᱸᱫ ᱟ
ᱠᱟᱹᱢᱤ ᱫᱚ ᱚᱱᱮ ᱛᱚᱞᱟ ᱠᱚᱜᱮ ᱜᱤᱰᱤ ᱵᱟᱲᱟ ᱦᱩᱭᱱᱟ ᱱᱤᱛᱚᱜ ᱫᱟᱜ ᱠᱚᱭ ᱵᱚᱱᱫᱚ ᱠᱟᱜ ᱨᱮ ᱟᱫᱚ ᱚᱱᱟᱜᱮ ᱦᱟᱯᱮ ᱚᱱᱟ ᱠᱚ ᱠᱚᱨᱟᱣ ᱵᱟᱲᱟ ᱦᱩᱭᱱᱟ ᱟᱨᱦᱚᱸ ᱜᱟᱯᱟ ᱥᱮᱫ ᱱᱟᱸᱜ ᱢᱚᱱᱮ ᱦᱩᱭᱩᱜ ᱠᱟᱹᱴᱤᱡ ᱠᱚᱨᱟᱣ ᱠᱟᱜ ᱦᱩᱭᱩᱜ-ᱟ ᱵᱟᱨ ᱵᱟᱨ ᱤᱭᱟᱹ ᱜᱟᱱ
ᱚ ᱦᱮᱸᱛᱚ ᱦᱮᱸ ᱟᱫᱚ ᱚᱱᱟ ᱦᱚᱸ ᱞᱟᱦᱟ ᱠᱟᱜ ᱦᱩᱭᱩᱜ-ᱟ ᱛᱚ ᱵᱟᱠᱷᱟᱱ ᱟᱜᱠᱷᱟᱱ ᱮ ᱦᱳᱲᱩ ᱠᱚ ᱨᱚᱦᱚᱭ ᱥᱩᱢᱚᱭ ᱟᱨᱚ ᱛᱟᱭᱚᱢᱚᱜ-ᱟ ᱦᱮᱸ ᱵᱟᱝ ᱥᱮ
ᱦᱳᱭ ᱦᱳᱭ ᱦᱳᱭ
ᱟᱫᱚ ᱤᱭᱟᱹ ᱟᱯᱮ ᱥᱮᱫ ᱫᱚ ᱚᱱᱮ ᱤᱭᱟᱹ ᱫᱚᱠᱚ ᱤᱫᱤᱭᱟᱠᱚ ᱫᱤᱭᱟ ᱚᱱᱮ ᱠᱷᱚᱛ ᱡᱟᱦᱟᱸ ᱠᱚ ᱢᱮᱛᱟᱜ ᱠᱚ ᱜᱩᱨᱤᱡ ᱠᱚ ᱵᱟᱹᱫᱽ
ᱦᱮᱸ ᱦᱮᱸ ᱟ ᱦᱮᱸ ᱤᱫᱤ ᱫᱚᱠᱚ ᱤᱫᱤᱭᱟ ᱟᱫᱚ ᱱᱤᱛᱚᱝ ᱯᱷᱟᱸᱠᱟ ᱟᱠᱟᱱᱟ ᱛᱚ ᱟ ᱱᱤᱛᱚᱝ ᱫᱚ ᱩᱱᱤ ᱜᱟᱰᱤ ᱠᱚᱛᱮ ᱜᱮᱢᱮᱨ ᱫᱚ ᱜᱮᱢᱮᱨ ᱵᱟᱲᱟᱭᱮᱫ ᱜᱮᱭᱟ ᱠᱚ᱾ ᱟᱨ ᱱᱤᱡᱮ ᱦᱚᱸ ᱜᱮᱢᱮᱨ ᱫᱚ ᱜᱮᱢᱮᱨ ᱵᱟᱲᱟ ᱦᱩᱭᱮᱱ ᱜᱮᱭᱟ ᱵᱟᱝ ᱫᱚ ᱵᱟᱝ ᱟᱫᱚ ᱚᱱᱮ ᱡᱟᱦᱟᱸ ᱠᱷᱮᱛ ᱠᱚᱨᱮ ᱦᱩᱲᱩ ᱠᱚ ᱨᱚᱦᱚᱭ ᱦᱩᱭᱩᱜ-ᱟ ᱚᱱᱟ ᱠᱚᱨᱮ ᱮᱢ ᱵᱟᱲᱟ ᱦᱩᱭ ᱱᱟ ᱟᱨ ᱡᱟᱦᱟᱸ ᱠᱚ ᱛᱮ ᱪᱟᱨᱟ ᱠᱚ ᱜᱤᱲᱤ ᱦᱩᱭᱩᱜ ᱠᱟᱱᱟ ᱟᱨᱠᱤ ᱦᱳᱲᱩ ᱠᱚ
ᱦᱳᱭ ᱦᱳᱭ ᱦᱳᱭ
ᱨᱮᱦᱚᱸ ᱮᱢ ᱵᱟᱲᱟ ᱦᱩᱭᱱᱟ ᱡᱟᱛᱮ ᱠᱟᱹᱡ ᱮ ᱵᱷᱟᱞᱤ ᱴᱷᱤᱠ ᱦᱩᱲᱩ ᱠᱚ ᱦᱩᱭᱩᱜ ᱢᱟ,
ᱦᱳᱭ ᱢᱟᱱᱮ ᱚᱱᱟ ᱫᱚ ᱱᱦᱟᱜ ᱚᱱᱮ ᱦᱩᱲᱩ ᱵᱷᱟᱜᱤ ᱵᱷᱟᱞᱮ ᱦᱩᱭᱩᱜ ᱢᱟ ᱚᱱᱟ ᱤᱭᱟᱹᱛᱮ ᱦᱟᱜ ᱤᱫᱤᱭᱟᱵᱚᱱ ᱡᱮᱢᱚᱱ ᱠᱷᱟ ᱥᱟᱨ ᱠᱷᱚᱛ ᱞᱮᱠᱟᱱᱟᱜ ᱚᱱᱟ ᱫᱚ ᱤᱭᱟᱹ ᱠᱟᱱᱟ ᱨᱮᱱᱟᱜᱼᱼ ᱟᱫᱚ ᱠᱟᱱᱟ ᱡᱮ ᱰᱷᱮ ᱰᱷᱮᱨ ᱥᱟᱨ ᱦᱚᱸ ᱟᱞᱚ ᱞᱟᱜᱟᱜ ᱢᱟ ᱟᱨ ᱡᱟᱦᱟᱸ ᱨᱮ ᱧᱮᱞᱚᱜᱼᱟ ᱥᱟᱨ ᱮ ᱥᱟᱨ ᱞᱮᱠᱟ ᱜᱮ ᱱᱚᱣᱟ ᱦᱚᱭ ᱠᱟᱹᱢᱤᱭᱟ ᱰᱷᱮᱨᱼᱼ ᱠᱷᱚᱫᱮᱢ ᱮᱢᱟᱜ ᱨᱮ ᱦᱚᱸ ᱥᱮ ᱜᱩᱨᱤᱡ ᱮᱢ ᱮᱢᱟᱜ ᱨᱮ ᱦᱚᱸ ᱚᱰᱮᱱᱟᱜ ᱦᱩᱲᱩ ᱫᱚ ᱮᱠᱫᱚᱢ ᱢᱟᱱᱮ ᱵᱟᱝ ᱦᱩᱭᱩᱜᱼᱟ ᱟᱨ ᱴᱷᱤᱠ ᱢᱚᱛᱚᱢ ᱮᱢᱟᱜ ᱠᱷᱟᱱ ᱱᱟᱜ ᱦᱩᱲᱩ ᱴᱷᱤᱠ ᱜᱮ ᱦᱩᱭᱩᱜᱼᱟ ᱢᱚᱛᱞᱚᱵ ᱠᱤ ᱤᱭᱟᱹ ᱞᱮᱠᱟ ᱜᱮ ᱥᱟᱨᱮ ᱮᱢ ᱠᱟᱜ ᱞᱮᱠᱟ ᱜᱮᱼᱼ
ᱦᱩᱸ ᱦᱩᱸ ᱦᱩᱸ ᱚᱱᱠᱟ ᱜᱮ ᱦᱩᱭᱩᱜ ᱜᱮᱭᱟ ᱟᱫᱚᱼᱼ ᱧᱟᱢ ᱠᱷᱟᱱ ᱚᱱᱟ ᱠᱚ ᱠᱷᱮᱛ ᱫᱚᱼᱼ ᱦᱩᱲᱩ ᱦᱚᱸ ᱢᱟᱱᱮ ᱚᱞᱯᱚ ᱥᱟᱶ ᱛᱮᱜᱮ ᱦᱩᱭᱩᱜ ᱠᱟᱱᱟ ᱵᱷᱟᱜᱤ ᱜᱮ ᱟᱨᱼᱼ ᱦᱚᱭ ᱛᱤᱡᱩ ᱠᱚ ᱦᱚᱸ ᱟᱨᱠᱤ ᱤᱭᱟᱹ ᱚᱞᱯᱚ ᱠᱚ ᱧᱮᱞᱚᱜ ᱠᱟᱱᱟ᱾
ᱦᱮᱸ ᱦᱮᱸ ᱟᱫᱚ ᱟᱯᱮ ᱚᱱᱛᱮ ᱫᱚ ᱪᱮᱫ? ᱪᱮᱫ ᱛᱮ ᱠᱚ ᱜᱮᱢᱮᱨᱟ ᱠᱷᱚᱫ ᱫᱚ ᱚᱱᱠᱟ ᱜᱩᱨᱤᱡ ᱫᱚ ᱚᱱᱠᱟ ᱰᱟᱸᱝᱨᱟ ᱜᱟᱹᱲᱤ ᱠᱚ ᱛᱮ ᱥᱮ ᱚᱱᱠᱟᱱ ᱴᱩᱞᱤ ᱠᱚᱛᱮ
ᱫᱟᱜ ᱡᱟᱹᱲᱤ ᱦᱚᱸ ᱢᱮᱱᱟᱜᱼᱟ ᱡᱟᱦᱟᱸᱭ ᱠᱚ ᱰᱟᱝ ᱠ
ᱦᱳᱭ
ᱠᱚ ᱜᱮᱢᱮᱨ ᱫᱟ ᱾ ᱟᱨ ᱡᱟᱦᱟᱸᱭ ᱫᱚ ᱵᱟᱹᱱᱩᱜ ᱛᱟᱠᱚᱣᱟ ᱩᱱᱠᱩ ᱫᱚᱮ ᱴᱚᱞᱤ ᱛᱮᱠᱚ ᱜᱮᱢᱮᱨ ᱫᱟ ᱟᱨᱠᱤ
ᱚ ᱟᱪᱪᱷᱟ ᱟᱪᱪᱷᱟ ᱴᱩᱞᱤ ᱨᱮ ᱪᱮᱫ ᱞᱮᱠᱟ ᱠᱚ ᱦᱟᱛᱟᱣᱟ? ᱢᱤᱫ ᱴᱨᱤᱯ ᱨᱮ ᱚᱱᱠᱟ ᱫᱚ ᱟᱨ ᱚᱱᱠᱟ ᱢᱟ ᱦᱱᱟᱜ ᱦᱚᱲ ᱦᱚᱸ ᱠᱚᱢ ᱜᱮᱭᱟ ᱚᱠ ᱚᱠᱛᱚ ᱠᱚ ᱵᱩᱡᱷᱟᱹᱣ ᱠᱚᱢ ᱜᱮᱭᱟᱭ, ᱠᱚᱢ ᱚᱠᱛᱚ ᱨᱮ ᱞᱚᱜᱚᱱ ᱠᱟᱹᱢᱤ ᱥᱟᱱᱟ ᱠᱚ ᱮᱱᱠᱷᱟᱱ ᱦᱟᱸᱜ ᱴᱩᱞᱤ ᱠᱚᱫᱚ ᱠᱚ ᱤᱭᱟᱹᱭᱟ ᱟᱫᱚ ᱰᱟᱝᱨᱤ ᱢᱟ ᱦᱟᱜ ᱰᱷᱮᱨ ᱵᱟᱹᱱᱩᱜ ᱠᱚᱣᱟ ᱱᱮᱛᱟᱨ ᱢᱟ ᱠᱚ ᱪᱟᱵᱟ ᱤᱫᱤᱭ ᱠᱟᱱᱟ ᱟᱯᱮ ᱚᱱᱛᱮ ᱦᱚᱸ ᱯᱟᱞᱮᱱᱚᱜ ᱤᱧᱟᱹᱜ ᱩᱭᱦᱟᱹᱨ ᱟᱫᱚ ᱦᱚᱭ ᱪᱮᱫ ᱞᱮᱠᱟ ᱠᱚ ᱟᱫᱚ ᱦᱟᱛᱟᱣᱟ ᱴᱮᱱ ᱢᱤᱫ ᱴᱩᱞᱤ ᱨᱮ ᱡᱩᱫᱤᱧ ᱥᱟᱜᱟᱲ ᱠᱮᱫ ᱠᱷᱟᱱ ᱛᱤᱱᱟᱹᱜᱧ ᱦᱟᱛᱟᱣᱟ᱾
ᱟᱫᱚ ᱢᱤᱫ ᱴᱩᱞᱤ ᱨᱮᱫᱚᱻ ᱟᱫᱚ ᱡᱟᱦᱟᱸᱭᱟᱜ ᱜᱟᱹᱲᱤ ᱠᱟᱱᱟ ᱩᱱᱤ ᱨᱮᱱ ᱜᱮ ᱡᱩᱫᱤ ᱞᱮᱵᱟᱨ ᱠᱚᱠᱚ ᱛᱟᱦᱮᱱ ᱠᱷᱟᱱ ᱮ ᱯᱟᱭᱞᱮ ᱩᱱᱤ ᱯᱨᱚᱛᱤ ᱴᱤᱯ ᱨᱮ ᱦᱟᱛᱟᱣᱟᱭ ᱮᱭ ᱥᱟᱲᱮ ᱯᱟᱸᱪᱥᱚ ᱪᱷᱚᱥᱚ ᱚᱱᱠᱟ ᱞᱮᱠᱟ ᱟᱨᱠᱤ ᱾ ᱟᱨ ᱡᱩᱫᱤ ᱟᱨ ᱡᱩᱫᱤ ᱱᱤᱡᱮ ᱟᱨᱠᱤ ᱚᱲᱟᱜ ᱦᱚᱲ ᱛᱮᱜᱮ ᱠᱚ ᱞᱟᱫᱮᱭ ᱠᱷᱟᱱ ᱾ ᱚᱸᱰᱮ ᱫᱚ ᱯᱮᱥᱚ ᱠᱟᱛᱮᱫ ᱦᱟᱛᱟᱣᱟᱭ ᱯᱩᱛᱤ ᱴᱤᱯ ᱨᱮ ᱟᱨᱠᱤ ᱾
ᱚ ᱢᱟᱛᱚ ᱮᱱᱠᱷᱟᱱ ᱫᱚ ᱚᱱᱛᱮᱱᱟᱜ ᱱᱚᱛᱮᱱᱟᱜ ᱤᱭᱟᱹ ᱡᱟᱦᱟᱸ ᱨᱮᱴ ᱢᱮᱱᱟᱜᱼᱟ ᱚᱱᱟ ᱫᱚ ᱮᱱᱠᱷᱟᱱ ᱥᱚᱢᱟᱱ ᱥᱚᱢᱟᱱ ᱜᱮ ᱢᱮᱱᱟᱜᱼᱟ, ᱠᱳᱱᱳ ᱠᱚᱢ ᱵᱮᱥᱤ ᱫᱚ ᱵᱟᱹᱱᱩᱜ ᱠᱟᱫᱟ ᱢᱟᱱᱮ ᱟᱞᱮ ᱥᱮᱫ ᱚᱱᱠᱟ ᱜᱮ ᱡᱚᱠᱷᱚᱱ ᱟᱢ ᱛᱮᱢ ᱞᱟᱫᱮ ᱠᱷᱟᱱ ᱮᱱᱠᱷᱟᱱ ᱟᱢᱟᱜ ᱚᱱᱟ ᱦᱩᱭᱩᱜᱼᱟ ᱛᱤᱱᱥᱚ ᱴᱟᱠᱟ ᱜᱮ ᱦᱟᱛᱟᱣᱟᱭ ᱾ ᱟᱨ ᱡᱩᱫᱤ ᱟᱡᱨᱮᱱ ᱞᱮᱵᱟᱨ ᱠᱚ ᱛᱟᱦᱮᱱ ᱠᱷᱟᱱ ᱮᱱᱠᱷᱟᱱ ᱢᱟᱱᱮ ᱱᱟᱦᱟᱜ ᱮᱢ ᱞᱟᱹᱭ ᱠᱮᱫ ᱞᱮᱜᱟ ᱤᱱᱟᱹᱜ ᱜᱮ ᱱᱟᱦᱟᱜᱮ ᱦᱟᱛᱟᱣᱟ ᱚᱱᱟ ᱫᱚ ᱱᱟᱦᱟᱜ᱾ ᱚᱱᱟ ᱰᱷᱮᱨ ᱦᱚ ᱵᱟᱭ ᱦᱟᱛᱟᱣᱟ ᱟᱫᱚ, ᱤᱭᱟᱹ ᱠᱚ ᱠᱷᱚᱡᱚᱜᱼᱟ ᱠᱟᱹᱴᱤᱡ ᱾ ᱠᱟᱹᱴᱤᱡ ᱞᱮ ᱧᱩ ᱧᱚᱜᱚᱜ-ᱟ ᱚᱱᱟ ᱦᱚᱸᱠᱚ ᱠᱷᱚᱡᱚᱜ-ᱟ ᱠᱟᱹᱴᱤᱡ ᱟᱨᱚ ᱵᱟᱹᱲᱛᱤ ᱠᱚ ᱠᱷᱚᱡ ᱧᱚᱜᱚᱜ-ᱟ ᱦᱮᱸ ᱥᱮ
ᱦᱮᱸ ᱟᱫᱚ ᱚᱱᱟ ᱫᱚᱠᱚ ᱠᱷᱚᱡ ᱫᱚᱠᱚ ᱠᱷᱚᱡ ᱜᱮᱭᱟ, ᱟᱫᱚ ᱚᱱᱟ ᱦᱚᱸ ᱮᱢ ᱛᱮᱫᱚ ᱮᱸᱻ ᱦᱮᱸ ᱟᱠᱚ ᱦᱚᱸ ᱢᱚᱱᱮ ᱩᱱᱫᱚ ᱢᱚᱱᱮ ᱦᱩᱭᱩᱜᱼᱟ ᱱᱤᱡᱮ ᱦᱚᱸ ᱡᱮ ᱦᱮᱸ ᱱᱤᱱᱟᱹᱜ ᱠᱚ ᱠᱟᱹᱢᱤ ᱠᱮᱫ ᱛᱤᱧᱟ ᱾ ᱛᱟᱦᱞᱮ ᱠᱤᱪᱷᱩ ᱫᱚ ᱮᱢ ᱞᱮᱠᱷᱟᱱ ᱦᱚᱸ ᱪᱟᱯ ᱫᱚ ᱵᱟᱹᱱᱩᱜᱼᱟ ᱦᱮ ᱵᱟᱝ ᱾ ᱠᱟᱹᱴᱤᱡ ᱠᱚ ᱡᱚᱢ ᱧᱩᱭᱟ ᱟᱠᱚ ᱦᱚᱸ ᱨᱟᱹᱥᱠᱟᱹ ᱧᱚᱜ ᱠᱚ ᱵᱩᱡᱟ ᱦᱮᱸ ᱵᱟᱝ
ᱦᱳᱭ ᱦᱳᱭ ᱦᱳᱭ ᱦᱳᱭ ᱚᱱᱟ ᱫᱚ ᱠᱟᱛᱷᱟ ᱠᱟᱱ ᱜᱮᱭᱟ ᱟᱪᱪᱷᱟ ᱤᱭᱟᱹ ᱪᱮᱫ ᱠᱚ ᱞᱟᱹᱭᱟ ᱥᱤ ᱦᱩᱭᱮᱱ ᱠᱷᱟᱱ ᱟᱯᱮ ᱫᱚ ᱚᱱᱟ ᱤᱭᱟᱹ ᱛᱮᱜᱮ ᱯᱮ ᱥᱤ ᱦᱚᱪᱚᱭᱮᱫᱼᱟ, ᱚᱱᱟ ᱥᱤᱭᱳᱜ ᱜᱟᱹᱰᱤ ᱛᱮᱜᱮ ᱯᱮ ᱥᱤ ᱦᱚᱪᱚᱭᱮᱫᱼᱟ ᱢᱟᱱᱮ ᱱᱚᱣᱟ ᱡᱟᱦᱟᱸᱢ ᱦᱟᱥᱟ ᱵᱮᱱᱟᱣᱟ, ᱡᱮᱢᱚᱱ ᱪᱟᱨᱟ ᱵᱮᱱᱟᱣ ᱞᱟᱹᱜᱤᱫ ᱛᱮ ᱾ ᱚᱱᱟ ᱠᱟᱛᱮ ᱦᱩᱭᱩᱜ ᱠᱟᱱᱟ ᱡᱚᱠᱷᱚᱱ ᱦᱟᱸᱰᱮ ᱵᱚᱱ ᱨᱚᱦᱚᱭᱟ ᱩᱱ ᱡᱚᱠᱷᱚᱡ ᱦᱟᱥᱟ ᱵᱮᱱᱟᱣ ᱚᱱᱟ ᱫᱚ ᱪᱮᱫ ᱤᱱ ᱠᱚᱛᱮ ᱜᱮ ᱡᱟᱹᱥᱛᱤ ᱯᱮ ᱠᱚᱨᱟᱣ ᱦᱚᱪᱚᱭᱮᱫ-ᱟ ᱥᱮ ᱟᱨ ᱱᱚᱝᱠᱟ
ᱟᱫᱚ ᱱᱮᱛᱟᱨ ᱢᱟ ᱱᱚᱝᱠᱟ ᱰᱟᱝᱨᱤ ᱱᱟᱦᱮᱞ ᱠᱟᱰᱟ ᱱᱟᱦᱮᱞ ᱠᱚᱛᱮ ᱫᱚ ᱟᱹᱰᱤ ᱜᱮ ᱰᱮᱨᱤᱜ ᱠᱟᱱᱟ ᱟᱨ ᱱᱚᱜ-ᱚᱭ ᱱᱮᱛᱟᱨ ᱢᱟ ᱦᱟᱱᱮ ᱡᱟᱦᱟᱸ ᱞᱟᱦᱟ ᱛᱮ ᱛᱮ ᱠᱤ ᱞᱟᱦᱟ ᱧᱚᱜ ᱨᱮ ᱟᱥᱟᱲ ᱵᱚᱸᱜᱟ ᱧᱩ ᱦᱚᱭ ᱛᱚ ᱟᱥᱟᱲ ᱵᱚᱸᱜᱟ ᱫᱚᱥ ᱛᱟᱨᱤᱠᱷ ᱵᱟᱨᱚ ᱯᱚᱱᱨᱚ ᱛᱟᱨᱤᱠᱷ ᱜᱟᱱ ᱛᱮᱫᱚ ᱨᱚᱦᱚᱭ ᱟᱨᱟᱢᱵᱚᱜ ᱛᱟᱦᱮᱸᱜᱼᱟ ᱥᱮ ᱞᱟᱦᱟ ᱛᱮᱫᱚ ᱾ ᱟᱨ ᱱᱮᱛᱟᱨ ᱢᱟ ᱫᱚᱥ ᱯᱚᱱᱨᱚ ᱛᱟᱹᱨᱤᱠᱷ ᱦᱟᱹᱨᱤᱡ ᱫᱚ ᱪᱟᱨᱟ ᱜᱮᱠᱚ ᱜᱤᱰᱤᱭᱮᱫᱟ, ᱟᱫᱚ ᱚᱱᱟ ᱠᱟᱨᱚᱱ ᱥᱮ ᱦᱩᱲᱩ ᱠᱚ ᱨᱚᱦᱚᱭ ᱵᱟᱲᱟ ᱛᱮ ᱥᱟᱱ ᱵᱚᱸᱜᱟ ᱯᱚᱱᱫᱨᱚ ᱛᱟᱹᱨᱤᱠᱷ ᱠᱩᱲᱤ ᱛᱟᱨᱤᱠᱷ ᱜᱟᱱ ᱚᱱᱠᱟ ᱛᱤᱭᱳᱜ ᱜᱚᱫᱚᱜ ᱠᱟᱱᱟ ᱟᱨᱠᱤ ᱾ ᱟᱫᱚ ᱚᱱᱟᱛᱮ ᱱᱮᱛᱟᱨ ᱫᱚ ᱟᱫᱚ ᱠᱚ ᱞᱟᱹᱭ ᱫᱟ ᱰᱟᱝᱨᱟ ᱠᱟᱰᱟ ᱱᱟᱦᱮᱞ ᱛᱮᱫᱚ ᱟᱫᱚ ᱵᱷᱟᱫᱚᱨ ᱵᱚᱸᱜᱟ ᱛᱤᱭᱩᱜᱚᱜᱼᱟ ᱾ ᱦᱮᱸ ᱟᱫᱚ ᱚᱱᱟ ᱠᱟᱹ ᱜᱟᱹᱰᱤ ᱠᱚᱛᱮ ᱠᱷᱟᱱ ᱫᱚ ᱠᱟᱹᱡ ᱞᱚᱜᱚᱱ ᱧᱚᱜ ᱦᱩᱭ ᱦᱚᱸ ᱦᱩᱭᱩᱜᱼᱟ ᱾ ᱢᱟᱱᱮ ᱢᱤᱫ ᱫᱷᱟᱣ ᱡᱩᱫᱤ ᱟᱲᱜᱚᱱᱟ ᱢᱤᱫᱴᱮᱱ ᱜᱟᱹᱲᱤ ᱾ ᱛᱚᱵᱮ ᱢᱤᱫᱴᱮᱱ ᱵᱟᱹᱭᱦᱟᱹᱲ ᱫᱚ ᱢᱤᱫ ᱫᱷᱟᱣ ᱨᱮᱜᱮ ᱯᱨᱟᱭ ᱥᱤ ᱪᱟᱵᱟ ᱦᱚᱴᱚ ᱠᱟᱜᱼᱟᱭ ᱥᱮ ᱪᱮᱫ? ᱟᱨ ᱦᱩᱸ ᱟᱫᱚ ᱵᱟᱨᱥᱤᱧ ᱜᱟᱱ ᱯᱟᱨᱚᱢ ᱞᱮᱱᱠᱷᱟᱱ ᱜᱮ ᱟᱫᱚ ᱦᱩᱲᱩ ᱠᱚ ᱨᱚᱦᱚᱭ ᱜᱟᱱᱚᱜᱼᱟ ᱾
ᱦᱳᱭ ᱵᱟᱛᱚᱨ ᱛᱮ ᱢᱟᱱᱮ ᱢᱮᱥᱤᱱ ᱦᱮᱡ ᱟᱠᱟᱱᱟ ᱥᱮ ᱱᱤᱛᱚᱜ ᱫᱚ ᱟᱫᱚ ᱾ ᱢᱟᱱᱮ ᱢᱤᱫ ᱢᱤᱫ ᱰᱚᱜᱟᱨ ᱨᱮᱱᱟᱜ ᱠᱟᱹᱢᱤ ᱦᱩᱭ ᱫᱟᱲᱮᱭᱟᱜ-ᱟ ᱯᱚᱭᱥᱟ ᱠᱟᱹᱴᱤᱡ ᱵᱟᱝ ᱛᱤ ᱦᱟᱛᱟᱣᱟᱭ ᱢᱮᱱᱠᱷᱟᱱ ᱫᱚ ᱤᱭᱟᱹ ᱥᱮ ᱚᱱᱟ ᱠᱟᱹᱢᱤ ᱫᱚ ᱢᱟᱱᱮ ᱟᱹᱰᱤ ᱥᱩᱫᱩᱢ ᱢᱟᱱᱮ ᱞᱚᱜᱚᱱ ᱜᱮᱼᱼ ᱦᱩᱭ ᱜᱚᱫᱚᱜᱼᱟ ᱢᱟᱱᱮ ᱴᱟᱭᱤᱢ ᱵᱟᱭ ᱞᱟᱜᱟᱜᱼᱟ ᱟᱨ ᱱᱚᱣᱟ ᱟᱵᱚ ᱰᱟᱝᱨᱤ ᱠᱚ ᱛᱮ ᱜᱮᱵᱚᱱ ᱥᱤ ᱞᱮᱠᱷᱟᱱ ᱥᱮ ᱚᱱᱟ ᱫᱚ ᱠᱟᱹᱴᱤᱡᱼᱼ ᱛᱮᱦᱮᱧ ᱮᱢ ᱥᱤ ᱠᱮᱫᱟ ᱯᱟᱲᱟᱜ ᱠᱮᱫᱟᱢ ᱚᱱᱟ ᱠᱟᱛᱮ ᱟᱨ ᱦᱚᱸ ᱜᱟᱯᱟᱢ ᱥᱤ ᱠᱮᱫᱟ ᱜᱟᱯᱟ ᱫᱚ ᱱᱟᱦᱟᱜ ᱮᱢ ᱞᱟᱹᱭᱟ ᱦᱟᱯᱮᱧ ᱤᱭᱟᱹ ᱞᱚᱥᱚᱫ ᱠᱟᱜᱼᱟ ᱡᱟᱵᱚᱴ ᱠᱟᱜᱼᱟᱢ ᱚᱱᱟ ᱠᱟᱛᱮ ᱟᱨ ᱦᱚᱸ ᱟᱨ ᱛᱮᱥᱟᱨ ᱮᱢ ᱥᱤᱭᱟᱹ ᱫᱚ ᱟᱨᱦᱚᱢᱼᱼ ᱤᱭᱟᱹ ᱠᱟᱜ ᱞᱚᱥᱚᱫᱟᱜ ᱠᱚᱣᱟᱢ ᱡᱮ ᱨᱚᱦᱚᱭ ᱵᱟᱠᱷᱨᱟ ᱚᱱᱠᱟ ᱚᱱᱠᱟ ᱛᱮ ᱟᱢ ᱢᱤᱫ ᱴᱤᱡ ᱵᱟᱹᱫᱽᱼᱼ ᱛᱮ ᱵᱮᱱᱟᱣ ᱞᱟᱹᱜᱤᱫ ᱛᱮ ᱟᱢ ᱯᱮ ᱫᱤᱱ ᱞᱟᱜᱟᱣ ᱟᱢᱟ ᱟᱨ ᱚᱱᱠᱟ ᱦᱚᱸ ᱱᱮᱛᱟᱨ ᱦᱚᱸ ᱵᱟᱠᱚ ᱧᱟᱢᱚᱜ ᱠᱟᱱᱟ᱾ ᱠᱟᱹᱢᱤᱭᱟᱹ ᱠᱚ ᱦᱚᱸ ᱱᱮᱛᱟᱨ ᱡᱟ ᱠᱚᱼᱼ ᱪᱟᱞᱟᱣ ᱪᱟᱵᱟ ᱟᱠᱟᱱ ᱡᱚᱛᱚ ᱵᱟᱡᱟᱨ ᱠᱟᱹᱢᱤ ᱟᱨ ᱵᱟᱠᱚ ᱠᱟᱹᱢᱤᱭᱟ ᱟᱨ ᱦᱟᱸᱰᱮ ᱢᱟ ᱱᱟᱦᱟᱜᱼᱼ ᱰᱤᱞᱤ ᱠᱟᱹᱢᱤ ᱱᱚᱸᱰᱮ ᱢᱟᱦᱟᱸᱜ ᱚᱱᱮᱢᱼᱼ ᱦᱩᱭᱩᱜᱼᱟ ᱢᱤᱫ ᱪᱟᱸᱫᱳ ᱫᱷᱚᱨᱮ ᱜᱟᱱ ᱠᱚ ᱠᱟᱹᱢᱤᱭᱟ ᱛᱚ ᱚᱲᱟᱜ ᱟᱹᱛᱩ ᱚᱲᱟᱜ ᱨᱮᱢᱟ ᱵᱟᱠᱚ ᱧᱟᱢᱚᱜᱼᱟ ᱟᱨ ᱚᱱᱠᱟ ᱡᱩᱫᱤᱼᱼ ᱡᱟᱦᱟᱸᱭ ᱠᱚ ᱫᱚ ᱠᱚ ᱛᱟᱦᱮᱸᱱ ᱜᱮᱭᱟ ᱚᱱᱠᱟ ᱠᱟᱹᱢᱤ ᱦᱚᱲ ᱡᱮ ᱵᱟᱝ ᱜᱮ ᱩᱱᱤ ᱫᱚ ᱵᱟᱭ ᱩᱴᱷᱟᱹᱜᱼᱟ ᱵᱟᱡᱟᱨ ᱠᱟᱹᱢᱤ ᱚᱱᱠᱟ ᱫᱚᱭ ᱞᱟᱹᱭᱟ ᱵᱟᱝ ᱱᱚᱸᱰᱮ ᱨᱮᱦᱚᱧ ᱠᱟᱹᱢᱤ ᱦᱟᱛᱟᱲᱟ ᱤᱧ ᱡᱚᱠᱷᱚᱡ ᱤᱧ ᱨᱮ ᱦᱚᱸ ᱱᱟᱦᱟᱜᱼᱮ ᱠᱟᱹᱢᱤ ᱜᱚᱲᱚᱣᱟᱹᱧ ᱜᱮᱭᱟ ᱦᱟᱯᱮᱧ ᱠᱟᱹᱢᱤ ᱦᱟᱞᱟ ᱦᱟᱭ ᱞᱮ ᱜᱮ ᱚᱱᱮ ᱚᱱᱠᱟ ᱛᱟᱦᱮᱸᱱᱟ᱾
ᱦᱮᱸ ᱟᱫᱚ ᱱᱮᱛᱟᱨ ᱢᱟ ᱚᱱᱠᱟ ᱜᱮ ᱠᱚ ᱨᱚᱦᱚᱭ ᱮᱫᱟ ᱟᱞᱮ ᱥᱮᱫ ᱦᱚᱸ ᱟᱫᱚ ᱡᱟᱦᱟᱸᱭ ᱠᱚ ᱯᱳᱭᱞᱳ ᱞᱟᱦᱟ ᱞᱟᱦᱟ ᱠᱚ ᱨᱚᱦᱚᱭ ᱮᱫᱟ ᱟᱫᱚ ᱩᱱᱤ ᱫᱚᱭ ᱞᱟᱹᱭ ᱫᱟᱭ ᱡᱮ ᱛᱟᱭᱞᱮ ᱦᱚᱲ ᱛᱚ ᱮᱢᱱᱤ ᱛᱮᱦᱚᱸ ᱠᱟᱹᱢᱤᱱ ᱠᱚᱫᱚ ᱵᱟᱠᱚ ᱧᱟᱢᱚᱜ ᱠᱟᱱᱟ᱾ ᱟᱫᱚ ᱩᱱᱤ ᱞᱟᱹᱭ ᱫᱟᱭ ᱛᱟᱭᱞᱮ ᱟᱯᱮ ᱢᱚᱬᱮ ᱦᱚᱲ ᱤᱧ ᱜᱚᱲᱚ ᱦᱟᱛᱟᱲᱤᱧ ᱯᱮ ᱵᱟᱨᱥᱤᱧ ᱜᱟᱱ ᱛᱟᱨ ᱯᱚᱨᱮ ᱟᱨᱦᱚᱸ ᱵᱟᱨᱥᱤᱧ ᱥᱤᱧ ᱤᱧᱟᱝ ᱪᱟᱵᱟ ᱞᱮᱱ ᱠᱷᱟᱱ ᱟᱨᱚ ᱡᱟᱦᱟᱸᱭᱟᱜ ᱜᱮ ᱚᱱᱠᱟ ᱵᱚᱱ ᱨᱚᱦᱚᱭᱟ ᱚᱱᱟ ᱢᱚᱬᱮ ᱦᱚᱲ ᱢᱚᱫᱽᱫᱷᱮ ᱨᱮᱼᱼ
ᱦᱳᱭ ᱢᱟᱱᱮ ᱚᱱᱟ ᱥᱚᱦᱟ ᱵᱚᱦᱟ ᱢᱤᱫ ᱴᱤᱡ ᱡᱟᱦᱟᱸ ᱨᱮ ᱟᱵᱚᱼᱼ ᱵᱚ ᱞᱟᱹᱭᱟ ᱟᱵᱚ ᱥᱟᱶᱛᱟ ᱨᱮ ᱥᱟᱶᱛᱟ ᱨᱮ ᱢᱮᱱᱟᱜᱼᱟ ᱥᱚ ᱟᱵᱚᱣᱟᱜ ᱢᱤᱫ ᱴᱤᱡ ᱡᱩᱫᱤ ᱢᱤᱫ ᱴᱤᱡ ᱢᱤᱫ ᱴᱤᱡ ᱟᱹᱛᱳ ᱨᱮ ᱦᱮᱱᱟᱜ ᱵᱚᱱᱟ ᱥᱮ ᱢᱤᱫ ᱴᱚᱞᱟ ᱨᱮ ᱦᱮᱱᱟᱜ ᱵᱚᱱᱟ ᱟᱵᱚ ᱡᱟᱦᱟᱸᱱᱟᱜ ᱠᱟᱹᱢᱤ ᱜᱮᱵᱚᱱ ᱢᱟᱱᱮ ᱦᱟᱹᱱᱤ ᱱᱟᱹᱭ ᱜᱚᱲᱚ ᱜᱚᱯᱲᱚᱼᱼ ᱡᱚᱛᱚ ᱵᱚᱱ ᱠᱟᱹᱢᱤᱭᱟ ᱚᱱᱠᱟ ᱜᱮ ᱟᱵᱚᱱᱟᱜ ᱚᱱᱟ ᱦᱩᱲᱩ ᱪᱟᱥ ᱨᱮ ᱱᱚᱜ ᱡᱮ ᱵᱟᱝ ᱜᱮ ᱤᱧ ᱛᱮᱦᱮᱧ ᱫᱤᱧᱟᱜ ᱟᱹᱣᱨᱤᱭᱟᱹᱜ ᱟᱹᱧ ᱟᱹᱣᱨᱤᱧ ᱮᱦᱚᱵᱟ ᱤᱧ ᱨᱚᱦᱚᱭ ᱥᱮ ᱛᱩᱫ ᱛᱚᱞᱟ ᱛᱩᱫ ᱮᱠᱷᱟᱱ ᱫᱚ ᱦᱟᱯᱮ ᱦᱟᱺᱱᱤ ᱴᱷᱮᱱ ᱨᱮ ᱦᱚᱸᱧ ᱠᱟᱹᱢᱤ ᱦᱟᱛᱟᱲᱟ ᱩᱱᱤ ᱦᱟᱸᱜ ᱤᱧ ᱠᱟᱹᱢᱤ ᱯᱩᱨᱟᱹᱣ ᱟᱭ ᱠᱷᱟᱱ ᱤᱧ ᱴᱷᱮᱱ ᱦᱟᱸᱜ ᱠᱟᱹᱢᱤ ᱦᱟᱸᱜ ᱮᱢ ᱦᱮᱡᱼᱼᱼ ᱠᱟᱹᱢᱤ ᱱᱟᱜ ᱦᱤᱡᱩᱜᱼᱟ ᱚᱱᱟ ᱠᱚ ᱩᱭᱦᱟᱹᱨ ᱠᱟᱛᱮᱫ ᱦᱟᱸᱜ ᱵᱚᱱ ᱟᱵᱚ ᱵᱚᱱ ᱠᱟᱹᱢᱤᱭ ᱮᱫ ᱠᱟᱱ ᱜᱮᱭᱟ ᱵᱟᱝ ᱢᱮᱱ ᱛᱮᱫ ᱫᱚ ᱵᱟᱝ ᱚᱱᱟ ᱫᱚ ᱜᱚᱴᱟ ᱜᱮ ᱢᱮᱱᱟᱜᱼᱟ ᱦᱮᱸ ᱥᱮ ᱟᱞᱮ ᱱᱚᱛᱮ ᱦᱚᱸ ᱟᱫᱚ ᱢᱮᱱᱟᱜ ᱜᱮᱭᱟ ᱦᱳᱭ ᱟᱫᱚ ᱟᱵᱚ
ᱟᱫᱚ ᱛᱤᱱᱟᱹᱜ ᱮᱢ ᱥᱟᱢᱴᱟᱣᱟ ᱮᱠᱞᱟ ᱛᱮᱢᱟ ᱟᱹᱰᱤ ᱫᱤᱱ ᱜᱮ ᱞᱟᱜᱟᱣ ᱜᱚᱫᱚᱜᱼᱟ
ᱦᱳᱭ ᱦᱳᱭ ᱦᱳᱭ ᱢᱟᱱᱮ ᱢᱤᱫ ᱵᱟᱨ ᱦᱚᱲᱼᱼ ᱛᱮ ᱚᱱᱠᱟ ᱵᱟᱢ ᱥᱟᱹᱛ ᱜᱚᱫ ᱫᱟᱲᱮᱭᱟᱜᱼᱟ ᱞᱚᱜᱚᱱ ᱢᱟᱱᱮ ᱠᱚᱨᱟᱣ ᱫᱚᱢ ᱠᱚᱨᱟᱣ ᱫᱟᱲᱮᱭᱟᱜ ᱜᱮᱭᱟ ᱢᱮᱱ ᱠᱷᱟᱱᱼᱼ ᱮᱱ ᱠᱷᱟᱱ ᱫᱚ ᱚᱱᱟ ᱴᱟᱭᱤᱢ ᱞᱟᱜᱟᱜᱼᱟ ᱚᱱᱮ ᱞᱟᱝ ᱞᱟᱹᱭ ᱠᱮᱫ ᱞᱮᱠᱟᱼᱼ ᱦᱮᱸ ᱥᱮ ᱟᱨ ᱱᱮᱛᱟᱨ ᱦᱮᱡ ᱟᱠᱟᱱᱟ ᱚᱱᱟ ᱢᱮᱥᱤᱱ ᱡᱤᱱᱤᱥ ᱠᱚ ᱮᱱᱠᱷᱟᱱ ᱚᱱᱟ, ᱚᱱᱠᱟᱱᱟᱜ ᱥᱤ ᱠᱚᱫᱚ ᱦᱟᱜ ᱞᱚᱜᱚᱱ ᱜᱮ ᱦᱩᱭᱩᱜᱼᱟ᱾ ᱨᱚᱦᱚᱭ ᱦᱚᱸ ᱱᱟᱦᱟᱜ ᱱᱤᱛᱚᱜ ᱫᱚ ᱦᱟᱸᱜ ᱵᱟᱵᱚᱱ ᱧᱮᱞ ᱟᱠᱟᱫᱼᱟ ᱚᱱᱠᱟ ᱫᱚ ᱱᱦᱟᱜ ᱧᱮᱞ ᱟᱠᱟᱫ ᱨᱮᱦᱚᱸ ᱱᱟᱜ, ᱩᱱᱟᱹᱜ ᱫᱚ ᱵᱟᱨᱤᱡ ᱟᱬᱜᱚᱜᱼᱟ ᱡᱚᱲ ᱦᱚᱭ ᱠᱚᱫᱚ ᱦᱮᱸ ᱥᱮ᱾ ᱟᱫᱚ ᱦᱮᱡ ᱠᱟᱱᱟ ᱚᱱᱮ ᱤᱭᱟᱹ ᱤᱨ ᱦᱮᱸ ᱤᱨ ᱫᱟᱞ ᱚᱱᱟ ᱫᱚ ᱢᱮᱥᱤᱱ ᱦᱮᱡ ᱠᱟᱱᱟ᱾ ᱨᱚᱦᱚᱭ ᱛᱮᱱᱟᱜ ᱫᱚ ᱱᱦᱟᱜ ᱟᱹᱰᱤ ᱵᱚᱱ ᱵᱟᱭ ᱟᱬᱜᱚ ᱟᱞᱮᱥᱮᱜᱼᱟᱨᱠᱤ, ᱟᱬᱜᱚᱭᱟ ᱚᱱᱟ ᱫᱚ ᱱᱦᱟᱜ ᱚᱱᱠᱟᱱᱟᱜ ᱢᱤᱥᱤᱱ ᱫᱚ ᱱᱟᱜ ᱟᱯᱮ ᱚᱱᱛᱮ ᱠᱚ ᱟᱬᱜᱚ ᱟᱠᱟᱜᱼᱟ ᱚᱱᱠᱟᱱᱟᱜ ᱨᱚᱦᱚᱭᱟᱜ᱾
ᱵᱟᱝ ᱵᱟᱝ ᱚᱱᱠᱟ ᱫᱚ ᱟᱹᱣᱨᱤ ᱠᱚ ᱟᱬᱜᱚᱭᱟ ᱟᱫᱚ ᱤᱭᱟᱹ ᱠᱚᱨᱮ ᱜᱮ ᱧᱮᱞ ᱦᱩᱭᱩᱜ ᱠᱟᱱᱟ ᱟᱨᱠᱤ᱾ ᱦᱩᱸ ᱯᱷᱳᱱ ᱠᱚᱨᱮ ᱜᱮ ᱧᱮᱞ ᱵᱟᱲᱟ ᱦᱩᱭᱩᱜ ᱠᱟᱱᱟ ᱟᱨᱠᱤ, ᱱᱚᱣᱟ ᱥᱩᱨ ᱠᱚᱨᱮ ᱫᱚ ᱮᱠᱷᱚᱱ ᱟᱹᱣᱨᱤ ᱠᱚ ᱟᱬᱜᱚᱭᱟ᱾ ᱛᱚ ᱚᱱᱠᱟ ᱞᱮᱠᱟᱱᱟᱜ ᱫᱚ ᱡᱟᱦᱟᱸ ᱦᱩᱲᱩ ᱠᱚ ᱨᱚᱦᱚᱭ ᱮᱫᱟ ᱥᱮ ᱪᱮᱫ᱾
ᱦᱚᱭ ᱦᱚᱭ ᱦᱚᱭ ᱟᱨ ᱱᱮᱛᱟᱨ ᱢᱟ ᱦᱟᱜ ᱟᱵᱚ ᱦᱚᱸ ᱥᱩᱠᱷᱮ ᱯᱟᱹᱨᱠᱟᱣ ᱦᱚᱲ ᱠᱚ ᱦᱩᱭ ᱠᱟᱱᱟ ᱵᱚᱱ, ᱢᱟᱱᱮ ᱩᱱᱟᱹᱜ ᱰᱷᱮᱨ ᱵᱟᱭ ᱠᱟᱹᱢᱤ ᱥᱟᱱᱟ ᱢᱟ ᱯᱟᱹᱦᱤᱞ ᱦᱚᱲ ᱫᱚ, ᱢᱚᱱᱮ ᱠᱚ ᱠᱮᱴᱮᱡᱟ ᱟᱫᱚᱢ ᱡᱮᱜᱟ ᱩᱱ ᱠᱷᱚᱭᱡ ᱫᱚ ᱢᱚᱡᱽᱵᱩᱨ ᱠᱟᱱᱟ ᱠᱚ ᱡᱮ ᱵᱟᱝ ᱜᱮ ᱚᱱᱠᱟ ᱱᱟᱜ ᱵᱟᱹᱱᱩᱜ ᱛᱟᱦᱮᱸᱱᱟ ᱚᱱᱠᱟ ᱱᱟᱜ᱾ ᱟᱵᱤᱥᱠᱟᱨ ᱟᱵᱤᱥᱠᱟᱨ ᱵᱟᱭ ᱛᱟᱦᱮᱸ ᱠᱟᱱᱟ ᱟᱵᱤᱥᱠᱟᱨ ᱠᱟᱱ ᱛᱟᱦᱮᱸᱜ ᱯᱷᱚᱱ ᱞᱟᱹᱭᱮᱜᱮ ᱵᱟᱝ ᱜᱮ᱾ ᱩᱱᱤ ᱩᱱᱤ ᱤᱠᱟᱹᱣ ᱚᱱᱟᱧ ᱠᱟᱹᱢᱤ ᱦᱚᱪᱚᱭᱮ ᱠᱷᱟᱱ ᱤᱧᱟᱹᱜ ᱢᱚᱛᱞᱚᱵ ᱠᱤ ᱞᱚᱜᱚᱱ ᱯᱩᱨᱟᱹᱜᱼᱟ᱾ ᱟᱨ ᱱᱮᱛᱟᱨ ᱫᱚ ᱦᱟᱸᱜ ᱚᱱᱮ ᱵᱚ ᱞᱟᱹᱭᱮᱜᱼᱟ ᱚᱠᱚᱭ ᱠᱟᱜᱼᱢᱤᱟᱹᱭᱟ ᱢᱤᱫ ᱰᱚᱬᱮᱠ, ᱱᱚᱣᱟ ᱮᱥᱤᱱ ᱢᱮᱥᱤᱱ ᱜᱤᱧ ᱞᱟᱜᱟᱣ ᱠᱟᱱ ᱞᱚᱜᱚᱱ ᱯᱩᱨᱟᱹᱜ ᱛᱤᱧᱟᱹ᱾
ᱦᱩᱸ ᱞᱚᱜᱚᱱ ᱦᱳᱭ ᱦᱚᱸ ᱦᱳᱭᱳᱜᱼᱟ᱾
ᱦᱳᱭ ᱦᱳᱭ ᱟᱨ ᱪᱮᱫᱠᱟ ᱟᱯᱮ ᱚᱱᱛᱮ ᱫᱚ ᱪᱮᱫ ᱠᱚ ᱠᱷᱟᱛᱟᱣᱟ ᱚᱱᱟᱢ ᱡᱩᱫᱤᱢ ᱥᱤ ᱚᱪᱚᱭ ᱠᱷᱟᱱ᱾ ᱜᱷᱚᱱᱴᱟ ᱨᱮᱥᱮ ᱯᱟᱞᱮᱜ ᱢᱟᱱᱮ ᱜᱷᱟᱱᱴᱟ ᱨᱮ ᱜᱮ ᱛᱚ ᱠᱚ ᱦᱟᱛᱟᱣᱟ᱾
ᱦᱮᱸ ᱦᱮᱸ ᱮ ᱜᱷᱚᱱᱴᱟ ᱨᱮᱜᱮ ᱠᱚ ᱦᱟᱛᱟᱣᱟ ᱱᱚᱛᱮ ᱦᱚᱸ᱾
ᱦᱳᱭ ᱦᱳᱭ ᱦᱳᱭ ᱜᱷᱚᱱᱴᱟ ᱨᱮᱜᱮ ᱠᱚ ᱦᱟᱛᱟᱣᱟ ᱟᱫᱚ ᱪᱮᱜ ᱞᱮᱠᱟ ᱚᱱᱟ ᱢᱮᱱᱟᱜᱼᱟ ᱜᱷᱟᱱᱴᱟ ᱨᱮ,
ᱚᱸ ᱱᱚᱛᱮ ᱢᱟ ᱦᱮᱱᱟᱜᱼᱟ, ᱵᱟᱨᱚᱥᱚ ᱠᱟᱛᱮᱜ ᱠᱚ ᱦᱟᱛᱟᱣᱮᱫ ᱛᱟᱦᱮᱸᱼᱟ ᱜᱷᱚᱱᱴᱟ ᱨᱮ᱾ ᱮᱱ ᱢᱤᱫ ᱜᱷᱚᱱᱴᱟ ᱛᱮ ᱥᱤᱭᱟᱭ ᱢᱚᱴᱟᱢᱩᱴᱤ, ᱵᱟᱨ ᱵᱤᱜᱷᱟᱹ ᱜᱟᱱ ᱫᱚᱭ ᱥᱤᱭᱮᱫ ᱛᱟᱦᱮᱸᱜᱼᱟ ᱚᱱᱠᱟᱜᱮ᱾
ᱦᱳᱭ ᱦᱳᱭ ᱢᱟᱱᱮ ᱦᱳᱭ ᱤᱝᱠᱟᱹ ᱜᱮ ᱵᱟᱨ ᱥᱚ ᱟᱫᱚ ᱟᱞᱮ ᱥᱮᱜ ᱠᱚ ᱪᱳᱫᱫᱳ ᱥᱚ ᱠᱟᱫᱟ ᱪᱮᱫᱟᱜ ᱥᱮ, ᱢᱟᱱᱮ ᱢᱮᱱᱟᱜ ᱛᱚ ᱢᱤᱫᱴᱮᱱ ᱴᱟᱱᱟᱣ ᱣᱟᱞᱟ ᱢᱮᱱᱟᱜᱼᱟ ᱟᱨ ᱢᱤᱫᱴᱮᱱ ᱫᱚ ᱢᱮᱱᱟᱜᱼᱟ ᱞᱚᱴᱟᱨ ᱟᱫᱚ ᱞᱚᱴᱟᱨ ᱥᱮᱜ, ᱞᱟᱜᱟᱣᱟ ᱟᱞᱮᱢᱟ ᱚᱸᱛᱮ ᱠᱚ ᱞᱟᱜᱟᱣᱟ᱾ ᱚᱱᱟ ᱫᱚ ᱪᱳᱫᱽᱫᱳ ᱥᱚ ᱠᱚ ᱦᱟᱛᱟᱣᱟ ᱟᱨ ᱡᱟᱦᱟᱸ ᱴᱟᱱᱟᱣ ᱣᱟᱞᱟ ᱮ ᱥᱮ ᱥᱤᱢᱯᱚᱞᱟᱜ ᱥᱤᱭᱟᱜ ᱚᱱᱟ ᱫᱚ, ᱠᱚ ᱦᱟᱛᱟᱣᱟ ᱵᱟᱨᱚᱥᱚ ᱵᱟᱨᱚᱥᱚ ᱮᱜᱟᱨᱚᱥᱚ ᱢᱮᱜ ᱪᱮᱠᱟᱢ, ᱯᱚᱴᱟᱣ ᱫᱟᱲᱮᱭᱟ ᱯᱚᱴᱟᱣ ᱪᱟᱸᱫᱟᱱ ᱨᱮ ᱚᱱᱟᱫᱚ ᱮ ᱱᱟᱦᱟᱜ ᱤᱧ ᱦᱟᱛᱟᱣᱟᱭ ᱟᱨ ᱤᱭᱟᱹ ᱦᱟᱱᱟ ᱱᱟᱜ᱾ ᱤᱭᱟᱹ ᱡᱟᱦᱟᱸ ᱞᱟᱝ ᱞᱟᱹᱭᱫᱟᱹᱧ ᱚᱱᱟ ᱱᱟᱜ ᱤᱭᱟ, ᱞᱚᱴᱟᱨ ᱚᱱᱟᱫᱚ ᱠᱟᱹᱴᱤᱡ ᱮ ᱵᱟᱹᱲᱛᱤᱜᱮ ᱦᱟᱛᱟᱣᱟ ᱢᱟᱱᱮ, ᱪᱳᱫᱽᱫᱳ ᱥᱚ ᱠᱟᱱᱟ ᱟᱫᱚ ᱱᱮᱥᱱᱟᱜ ᱪᱮᱫ ᱞᱮᱠᱟ ᱠᱚ ᱦᱟᱛᱟᱣᱮᱜᱼᱟ ᱚᱱᱟ ᱫᱚ ᱱᱟᱜ ᱞᱟᱹᱭ ᱢᱩᱥᱠᱤᱞ ᱜᱮᱭᱟ ᱾ᱵᱟᱲᱦᱟᱣ ᱠᱚ ᱫᱟᱲᱮᱭᱟᱜᱼᱟ ᱪᱮᱫᱟᱜ ᱥᱮ ᱱᱤᱛᱚᱜ ᱢᱟ ᱱᱟᱦᱟᱜ, ᱤᱭᱟᱹ ᱥᱩᱱᱩᱢ ᱫᱮᱞ ᱫᱟᱢ ᱠᱚᱦᱟᱸᱜ ᱵᱟᱲᱦᱟᱣ ᱤᱫᱤ ᱵᱟᱲᱦᱟᱣ ᱠᱟᱱᱟ ᱱᱤᱭᱟᱹ ᱦᱟᱸᱜ᱾ ᱧᱮ ᱧᱮᱞ ᱦᱩᱭᱩᱜ ᱠᱟᱱᱟ ᱡᱟᱦᱟᱸ ᱞᱮᱠᱟ ᱯᱚᱡᱤᱥᱚᱱ ᱴᱟᱜ ᱦᱩᱸ᱾
ᱟᱞᱮ ᱥᱮᱫ ᱫᱚ ᱚᱱᱠᱟᱜᱮ ᱚᱱᱮ ᱡᱟᱦᱟᱸ ᱨᱩᱴᱟᱨᱟᱢ ᱞᱟᱹᱭ ᱠᱮᱫ ᱫᱚ,
ᱦᱳᱭ ᱦᱳᱭ᱾
ᱨᱚᱴᱟᱨ ᱛᱮᱜᱮ ᱥᱤ ᱵᱟᱲᱟᱭᱟᱠᱚ ᱟᱫᱚ ᱚᱱᱮ ᱡᱟᱦᱟᱸ ᱴᱟᱱᱟ, ᱚᱱᱮ ᱤᱭᱟᱹ ᱚᱱᱟ ᱫᱚ ᱵᱟᱠᱚ ᱞᱟᱜᱟᱣ ᱫᱟ ᱟᱨᱠᱤ᱾ ᱟᱫᱚ ᱚᱱᱟ ᱨᱩᱴᱟᱨ ᱛᱮᱜᱮ ᱠᱚ ᱥᱤ ᱜᱤᱭᱟ ᱱᱚᱛᱮ ᱫᱚ ᱵᱟᱨᱚᱥᱚ ᱠᱟᱛᱮ, ᱯᱮ ᱜᱷᱚᱱᱴᱟ ᱨᱮᱠᱚ ᱦᱟᱛᱟᱣ ᱫᱟ ᱟᱨ ᱥᱤ, ᱢᱚᱴᱟᱢᱩᱴᱤ ᱵᱷᱟᱞᱮ ᱜᱮ ᱥᱤᱜ ᱠᱟᱱᱟ ᱟᱨᱠᱤ ᱡᱟᱦᱟᱸ ᱚᱱᱮ ᱴᱟᱱᱟ ᱤᱭᱟᱹ ᱠᱷᱚᱱ ᱥᱤ ᱛᱮ ᱟᱨ,
ᱦᱳᱭ ᱦᱳᱭ ᱵᱷᱟᱹᱞᱮ ᱜᱮ ᱦᱩᱭᱩᱜ ᱠᱟᱱᱟ ᱟᱨ ᱵᱮᱥ ᱚᱱᱟ ᱫᱚ ᱟᱫᱚ ᱫᱚ ᱵᱟᱨ ᱫᱷᱟᱢ ᱞᱟᱜᱟᱣ ᱪᱚᱭᱟ ᱥᱮ ᱟᱫᱚ ᱚᱱᱟ ᱫᱚᱢᱮ ᱞᱤᱪᱚ ᱯᱚᱪᱚ, ᱼᱟ ᱢᱚᱛᱞᱚᱵ ᱠᱤ ᱨᱚᱦᱚᱭ ᱵᱟᱝ ᱜᱟᱱᱚᱜᱼᱟ ᱟᱫᱚᱢ ᱟᱞᱮᱥᱮᱫ ᱫᱚ ᱢᱮᱫ ᱫᱷᱟᱣ ᱨᱮ ᱜᱮᱞᱮ ᱤᱭᱟᱹ ᱪᱚᱭᱟ ᱢᱚᱛᱞᱚᱵ ᱢᱤᱜ, ᱢᱤᱫ ᱫᱷᱟᱣ ᱜᱮᱞᱮ ᱵᱮ ᱥᱤ ᱤᱫᱤ ᱦᱚᱪᱚᱭᱟ ᱵᱟᱠᱷᱟᱱ ᱵᱟᱨ ᱫᱷᱟᱣ ᱠᱷᱟᱱ ᱫᱚ ᱟᱹᱰᱤ ᱤᱭᱟᱹᱜᱼᱟ᱾ ᱪᱚᱜ ᱢᱟᱱᱮ ᱨᱚᱦᱚᱭ ᱵᱟᱭ ᱜᱟᱱᱚᱜᱼᱟ ᱞᱮᱜᱼᱟ᱾
ᱦᱮᱸ ᱦᱟᱥᱟ ᱠᱚ ᱞᱮᱭ ᱜᱚᱫᱚᱜᱼᱟ᱾
ᱦᱳᱭ᱾
ᱟᱸ ᱟᱫᱚ ᱟᱞᱮ ᱥᱮᱫ ᱫᱚ ᱚᱱᱠᱟᱜᱮ ᱡᱟᱦᱟᱸ ᱟᱞᱮ ᱥᱮᱫ ᱫᱚ ᱠᱟᱹᱡ ᱮᱸ ᱵᱟᱹᱞᱤ᱾ ᱦᱟᱥᱟ ᱛᱚ ᱟᱨᱚ᱾ ᱚᱱᱟᱛᱮ ᱟᱨᱠᱤ ᱵᱟᱨᱥᱤᱧ ᱜᱟᱱ ᱞᱟᱦᱟᱨᱮ ᱥᱤ ᱠᱟᱜᱼᱟ ᱠᱚ᱾ ᱟᱨ ᱨᱚᱦᱚᱭ ᱫᱚ ᱵᱟᱨᱥᱤᱝ ᱜᱟᱱ ᱯᱚᱨᱮ ᱚᱱᱠᱟ ᱠᱚ ᱨᱚᱦᱚᱭᱟ ᱟᱨᱼᱼ ᱠᱤ ᱡᱟᱛᱮ ᱠᱚᱨᱮ ᱦᱟᱥᱟᱴᱟᱜ ᱠᱤᱡ ᱦᱟᱞᱠᱟ ᱵᱟᱹᱭᱥᱟᱹᱣ ᱞᱮᱱᱠᱷᱟᱱ ᱠᱮᱴᱮᱡ ᱞᱮᱱᱠᱷᱟᱱ ᱟᱨᱠᱤᱼᱼ ᱟᱱᱮ ᱦᱳᱲᱳ ᱵᱤᱫ ᱞᱮᱠᱷᱟᱱ ᱛᱤᱸᱜᱳᱱᱟ ᱟᱨ ᱵᱟᱝᱠᱷᱟᱱ ᱫᱚ ᱜᱤᱛᱤᱡ᱾ ᱜᱚᱫᱚᱜᱼᱟ ᱵᱟᱝ ᱥᱚᱸᱜᱮ ᱥᱚᱸᱜᱮ᱾
ᱦᱳᱭ ᱟᱪᱪᱷᱟ ᱜᱚᱝᱠᱮ ᱛᱚᱵᱮ ᱴᱷᱤᱠ ᱜᱮᱭᱟ ᱤᱝᱠᱟᱹ ᱞᱟᱝ ᱜᱚᱞᱯᱷᱚᱭᱟ᱾ ᱛᱮ ᱠᱚ ᱦᱚᱦᱚᱭᱮᱜᱼᱟ ᱫᱟᱠᱟ ᱡᱚᱢ ᱦᱚᱸ ᱴᱷᱤᱠ ᱜᱮᱭᱟ ᱛᱚ ᱦᱳᱭ ᱴᱷᱤᱠ ᱜᱮᱭᱟ ᱦᱚᱸ ᱴᱷᱤᱠ ᱜᱮᱭᱟ᱾